ᱦᱮᱞᱳᱣ᱾
ᱦᱮᱞᱳ᱾
ᱦᱮᱞᱳᱣ᱾
ᱦᱮᱸ ᱡᱚᱦᱟᱨ ᱜᱮ᱾
ᱦᱳᱭ ᱡᱚᱦᱟᱨ ᱜᱮ᱾ ᱨᱚᱲ ᱟᱸᱡᱚᱢᱚᱜ ᱠᱟᱱ ᱛᱟᱹᱞᱤᱧᱟ?
ᱦᱮᱸ ᱟᱸᱡᱚᱢᱚᱜ ᱠᱟᱱᱟ᱾ ᱮᱠᱴᱩ ᱱᱟᱥᱮ ᱱᱟᱜ ᱮᱠᱴᱩ ᱰᱤᱥᱴᱟᱵᱚᱜ ᱠᱟᱱᱟ ᱵᱟᱠᱷᱟᱡ ᱫᱚ ᱴᱷᱤᱠ ᱜᱮᱭᱟ ᱢᱚᱴᱟᱢᱩᱴᱤ, ᱟᱹᱞᱤᱧ ᱟᱹᱞᱤᱧᱟᱜ ᱵᱮᱱ ᱟᱸᱡᱚᱢ ᱫᱟ?
ᱦᱳᱭ ᱱᱤᱛ ᱴᱷᱤᱠ ᱴᱷᱟᱠ ᱟᱸᱡᱚᱢᱚᱜ ᱠᱟᱱᱟ᱾
ᱟᱪᱪᱷᱟ ᱪᱷᱟ ᱛᱟᱨᱯᱚᱨᱮ ᱱᱟᱯᱟᱭ ᱵᱟᱲᱟ ᱜᱮ?
ᱦᱳᱭ ᱱᱤᱛᱚᱜ ᱫᱷᱟᱨᱟ ᱫᱚ ᱱᱟᱯᱟᱭ ᱵᱟᱲᱟ ᱜᱮ, ᱟᱵᱮᱱ ᱜᱮ ᱪᱤᱜ ᱞᱤᱠᱟ ᱢᱤᱱᱟᱜ ᱵᱤᱱᱟ?
ᱟᱹᱞᱤᱧ ᱦᱚᱸ ᱢᱚᱴᱟᱢᱩᱴᱤ ᱱᱟᱯᱟᱭ ᱜᱮ ᱮᱠᱷᱚᱱ ᱫᱚ᱾
ᱟᱪᱪᱷᱟ ᱟᱨ ᱛᱟᱦᱚᱞᱮ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ?
ᱦᱮᱸ ᱫᱟᱜ ᱡᱟᱹᱲᱤ ᱠᱚᱫᱚ ᱦᱩᱭᱩᱜ ᱠᱟᱱ ᱜᱮᱭᱟ ᱱᱚᱜ-ᱚᱭ ᱦᱟᱸᱜ ᱟᱫᱚ ᱪᱟᱥ ᱨᱮᱞᱮ ᱞᱟᱜᱟᱣ ᱠᱟᱱᱟ ᱟᱞᱮ ᱫᱚ ᱵᱚᱨᱥᱟ ᱞᱟᱜᱟᱣ ᱠᱟᱱᱟ᱾
ᱟᱪᱪᱷᱟ᱾
ᱠᱷᱮᱛ ᱠᱚ ᱥᱤᱭ ᱦᱩᱭᱩᱜ ᱠᱟᱱᱟ, ᱟᱯᱮ ᱥᱮᱜ ᱫᱟᱜ ᱡᱟᱹᱲᱤ ᱠᱚ ᱪᱮᱜ ᱞᱮᱠᱟ?
ᱦᱳᱭ ᱫᱟᱜ ᱡᱟᱹᱲᱤ ᱢᱟ ᱦᱩᱭᱩᱜ ᱠᱟᱱ ᱜᱮ ᱚᱱᱠᱟ ᱠᱟᱹᱴᱤᱡ ᱮᱸ ᱨᱚᱦᱚᱭ ᱱᱚᱛᱮᱫᱚ ᱟᱞᱮ ᱫᱚ ᱟᱹᱣᱨᱤ ᱞᱮ ᱮᱛᱚᱦᱚᱵᱟ ᱱᱤᱛᱚᱜ
ᱚ ᱨᱚᱦᱚᱭ ᱞᱮᱠᱟ ᱫᱚ ᱟᱹᱣᱨᱤ ᱫᱟᱜᱽ ᱛᱮ?
ᱵᱟᱝ ᱜᱮ ᱵᱟᱹᱛ ᱨᱮ ᱡᱟᱦᱟᱸ ᱠᱷᱮᱛ ᱠᱚᱫᱚ ᱚᱱᱟ ᱠᱚᱫᱚ ᱟᱹᱣᱨᱤᱭᱟᱜ-ᱟ ᱠᱷᱤᱲ ᱠᱚᱨᱮ ᱡᱟᱦᱟᱸ ᱠᱷᱮᱛ ᱠᱚ ᱢᱮᱱᱟᱜ-ᱟ ᱚᱱᱟ ᱠᱚᱫᱚ ᱠᱚ ᱨᱚᱦᱚᱭ ᱵᱟᱲᱟᱭᱮᱜ ᱜᱮᱭᱟ᱾ ᱟᱨ ᱟᱞᱮ ᱠᱚᱣᱟᱜ ᱢᱟ ᱵᱟᱹᱭᱦᱟᱹᱲ ᱠᱚᱨᱮ ᱠᱷᱮᱛ ᱦᱚᱸ ᱵᱟᱹᱱᱩᱜ ᱛᱟᱞᱮ ᱛᱮ ᱟᱹᱣᱨᱤ ᱞᱮ ᱮᱛᱚᱦᱚᱵᱟ ᱨᱚᱦᱚᱭ ᱠᱚᱦᱚᱸ᱾
ᱚᱻ᱾ ᱟᱪᱪᱷᱟ ᱪᱷᱟ ᱚᱱᱠᱟ ᱜᱮ ᱟᱞᱮ ᱥᱮᱜ ᱦᱚᱸ ᱢᱚᱴᱟᱢᱩᱴᱤ ᱫᱟᱜ ᱫᱚ ᱦᱟᱸᱜ ᱩᱸ ᱥᱟᱸᱜᱮ ᱜᱮᱭ ᱫᱟᱜ ᱟᱠᱟᱫᱟ ᱜᱟᱹᱪᱷᱤ ᱠᱚ ᱦᱟᱨᱟ ᱞᱮᱱᱟ ᱚᱱᱟᱛᱮ ᱱᱤᱛᱚᱜ ᱫᱟᱜ ᱠᱮᱫ ᱛᱮ ᱢᱟᱱᱮ ᱡᱚᱛᱚ ᱡᱚᱛᱚ ᱡᱟᱭᱜᱟ ᱨᱮᱱᱟᱜ ᱠᱷᱮᱛ ᱠᱚ ᱵᱟᱝ ᱨᱮᱦᱚᱸ ᱠᱤᱪᱷᱩ ᱠᱤᱪᱷᱩ ᱡᱟᱭᱜᱟ ᱨᱮᱫᱚ ᱨᱚᱦᱚᱭ ᱜᱟᱱ ᱞᱮᱠᱟ ᱫᱚᱭ ᱫᱟᱜ ᱟᱠᱟᱜ ᱜᱮᱭᱟ ᱦᱟᱸᱜ᱾ ᱠᱚᱫᱚ ᱛᱚᱸᱵᱟᱣ ᱢᱮᱱᱟᱜ ᱜᱮᱭᱟ ᱟᱫᱚ ᱚᱱᱟ ᱜᱮ ᱱᱤᱛᱚᱜ ᱫᱚ ᱦᱟᱸᱜ ᱠᱷᱮᱛ ᱠᱚ ᱥᱤ ᱦᱩᱭᱩᱜ ᱠᱟᱱᱟ᱾ ᱠᱷᱮᱛ ᱠᱩ ᱥᱤ ᱯᱩᱨᱟᱹᱣ‌ ᱦᱩᱭ ᱞᱮᱱ ᱠᱷᱟᱡ ᱟᱫᱚ ᱜᱟᱹᱪᱷᱤ ᱛᱩᱫ ᱠᱟᱛᱮᱜ ᱦᱟᱸᱜ ᱟᱫᱚ ᱨᱚᱦᱚᱭ ᱦᱩᱭᱩᱜ-ᱟ ᱛᱟᱨᱯᱚᱨᱮ ᱟᱨᱚ ᱦᱟᱸᱜ ᱦᱚᱸᱜ-ᱚᱭ ᱛᱚ ᱦᱟᱸᱜ ᱜᱚᱴᱟ ᱵᱷᱟᱫᱚᱨ ᱫᱟᱸᱥᱟᱭ ᱦᱟᱸᱜ ᱢᱮᱱᱟᱜ ᱜᱮᱭᱟ ᱫᱟᱜ ᱫᱚ ᱦᱟᱸᱜ ᱮ ᱫᱟᱜ ᱟᱵᱚᱱ ᱜᱮᱭᱟ ᱦᱟᱸᱜ ᱦᱳᱭᱛᱚ᱾
ᱦᱳᱭ ᱚᱱᱟ ᱜᱮ ᱟᱥᱟ ᱢᱟ ᱢᱮᱱᱟᱜ ᱜᱮᱭᱟ ᱮᱠᱷᱚᱱᱚ ᱪᱟᱸᱫᱩ ᱵᱚᱸᱜᱟᱭ ᱫᱟᱜ ᱟᱵᱩᱱ ᱠᱷᱟᱡ ᱢᱟ ᱵᱷᱟᱜᱤ ᱠᱟᱛᱷᱟ᱾
ᱦᱮᱸ᱾ ᱟᱨ ᱟᱞᱮ ᱫᱚ ᱡᱮ ᱦᱮᱛᱩ ᱢᱟᱱᱮ ᱱᱚᱛᱮ ᱮᱠᱴᱩ ᱵᱩᱨᱩ ᱫᱤᱥᱚᱢ ᱧᱚᱜ ᱠᱟᱱᱟ ᱞᱮ ᱚᱱᱟᱛᱮ ᱟᱞᱚ ᱟᱞᱮ ᱫᱚ ᱵᱮᱥᱤᱨ ᱵᱷᱟᱜᱽ ᱢᱟᱱᱮ ᱥᱮᱨᱢᱟ ᱫᱟᱜ ᱛᱮᱜᱮ ᱱᱤᱨᱵᱷᱚᱨ ᱫᱚ᱾ ᱥᱮᱨᱢᱟ ᱵᱟᱭ ᱫᱟᱜ ᱞᱮᱠᱷᱟᱡ ᱫᱚ ᱪᱟᱥ ᱠᱚ ᱦᱚᱸ ᱚᱱᱠᱟ ᱞᱮᱠᱟ ᱵᱮᱥ ᱵᱟᱝ ᱦᱩᱭᱩᱜ-ᱟ ᱢᱟᱱᱮ ᱱᱚᱝᱠᱟ ᱫᱚ ᱵᱟᱝ ᱡᱮ ᱚᱱᱟ ᱱᱟᱢᱟᱞ ᱫᱤᱥᱚᱢ ᱥᱮᱜ ᱞᱮᱠᱟ ᱫᱚ ᱵᱟᱝ ᱚᱱᱛᱮ ᱨᱮᱫᱚ ᱢᱟᱱᱮ ᱟᱠᱚ ᱟᱨ ᱠᱤ ᱢᱟᱴᱷ ᱠᱚᱨᱮᱜ ᱦᱚᱸ ᱠᱷᱮᱛ ᱫᱷᱟᱨᱮ ᱠᱚᱨᱮ ᱦᱚᱸ ᱟᱨ ᱠᱤ ᱚᱱᱟ ᱡᱟᱦᱟᱸᱼᱼ ᱯᱟᱢ ᱠᱚ ᱵᱟᱹᱭᱥᱟᱹᱣ ᱜᱮᱭᱟ ᱵᱟᱝ ᱚᱱᱟ ᱠᱷᱮᱛᱨᱮ ᱫᱚ ᱩᱱᱠᱩ ᱣᱟᱜ ᱫᱚ ᱪᱟᱥ ᱨᱮ ᱮᱠᱴᱩ ᱥᱩᱵᱤᱫᱟᱜ ᱛᱟᱠᱼᱼ ᱠᱚᱣᱟ‌ ᱵᱟᱭ ᱫᱟᱜᱽ ᱨᱮᱦᱚᱸ ᱚᱱᱠᱟ ᱞᱮᱠᱟ ᱥᱚᱢᱚᱥᱥᱟ ᱫᱚ ᱵᱟᱝ ᱠᱟᱱᱟ ᱟᱫᱚ ᱡᱮ‌ ᱦᱮᱛᱩ ᱟᱞᱮ ᱫᱚᱼᱼ ᱢᱟᱱᱵᱷᱩᱢ ᱮᱞᱟᱠᱟ ᱞᱮ ᱯᱟᱲᱟᱜ ᱠᱟᱱᱟ ᱚᱱᱟ ᱦᱤᱥᱟᱹᱵᱽ ᱛᱮᱫᱚ ᱟᱫᱚᱼᱼ ᱥᱮᱨᱢᱟ ᱫᱟᱜ ᱪᱮᱛᱟᱱ ᱨᱮᱜᱮ ᱮᱠᱴᱩ ᱵᱮᱥᱤ ᱱᱤᱨᱵᱷᱚᱨ ᱟᱞᱮ ᱫᱚ᱾
ᱦᱳᱭ ᱟᱞᱮ ᱦᱚᱸ ᱚᱱᱠᱟ ᱜᱮ ᱥᱮᱨᱢᱟ ᱫᱟᱜ ᱜᱮᱞᱮ ᱱᱤᱨᱵᱷᱚᱨᱟ ᱟᱞᱮ ᱦᱚᱸ᱾
ᱦᱮᱸ᱾
ᱤᱭᱟᱹ ᱠᱚᱫᱚ ᱵᱮᱵᱚᱥᱛᱷᱟ ᱫᱚ ᱵᱟᱹᱱᱩᱜᱼᱟ ᱱᱚᱣᱟ ᱜᱮ ᱥᱮᱨᱢᱟ ᱡᱟᱹᱲᱤ ᱫᱟᱜ ᱜᱮ᱾ ᱜᱮ ᱱᱤᱨᱵᱷᱚᱨ ᱛᱟᱞᱮ ᱫᱚ᱾
ᱟᱪᱪᱷᱟ ᱟᱪᱪᱷᱟ᱾ ᱫᱤᱭᱮ ᱤᱭᱟᱹᱼᱼ ᱛᱟᱨᱯᱚᱨᱮ ᱦᱚᱜ ᱚᱭ ᱦᱟᱸᱜ ᱱᱚᱣᱟ ᱠᱚ ᱪᱟᱥ ᱠᱚ ᱨᱟᱠᱟᱵ ᱠᱟᱛᱮ ᱟᱫᱚ ᱪᱮᱫ ᱠᱚᱯᱮ ᱪᱟᱥ ᱜᱮᱭᱟ?
ᱱᱚᱣᱟ ᱠᱚ ᱪᱟᱥ ᱠᱟᱛᱮᱜ ᱫᱚ ᱨᱟᱠᱟᱵ ᱠᱟᱛᱮᱜ, ᱚᱱᱠᱟ ᱫᱟᱜ ᱠᱩ ᱛᱟᱦᱮᱱ ᱠᱷᱟᱡ ᱫᱚ ᱤᱭᱟᱹ ᱠᱩ ᱥᱚᱵᱡᱤ ᱠᱩ ᱪᱟᱥ ᱦᱩᱭᱩᱜᱼᱟ ᱵᱮᱸᱜᱟᱲᱼᱼ ᱵᱤᱞᱟᱛᱤ ᱢᱟᱹᱨᱤᱪ ᱠᱩ ᱚᱱᱟ ᱠᱩ, ᱠᱚᱯᱷᱤ ᱠᱩ ᱛᱟᱯᱚᱨᱮ ᱛᱩᱲᱤ ᱦᱚᱸ ᱪᱟᱥ ᱦᱩᱭᱩᱜ ᱜᱮᱭᱟ ᱛᱩᱲᱤ ᱠᱩ,
ᱟᱪᱪᱷᱟ ᱟᱪᱪᱷᱟ ᱟᱪᱪᱷᱟ ᱟᱨᱮᱢᱼᱼ ᱦᱮᱸ ᱟᱞᱮ ᱥᱮᱫ ᱦᱚᱸ ᱚᱱᱠᱟᱜᱮ ᱢᱟᱱᱮ ᱚᱲᱟᱜ ᱥᱩᱨ ᱠᱚᱨᱮᱱᱟᱜ ᱠᱷᱮᱛ ᱠᱚᱨᱮᱼᱼ ᱫᱚ ᱚᱱᱠᱟ ᱛᱩᱲᱤ ᱠᱚ ᱟᱹᱞᱩ ᱠᱚᱼᱼ ᱛᱟᱨᱯᱚᱨᱮ ᱦᱟᱜ ᱵᱤᱞᱟᱹᱛᱤ ᱠᱚ ᱮᱢᱱᱤ ᱥᱚᱵᱽᱡᱤ ᱠᱚ ᱡᱚᱢᱼᱼ ᱠᱟ ᱡᱚᱢ ᱞᱮᱠᱟ ᱥᱚᱵᱽᱡᱤ ᱠᱚᱫᱚ ᱪᱟᱥ ᱦᱩᱭᱩᱜ ᱜᱮᱭᱟ ᱡᱮᱦᱮᱛᱩ ᱚᱲᱟᱜ ᱥᱩᱸ ᱨᱮ᱾ ᱥᱩᱨ ᱨᱮ ᱠᱩᱧ ᱠᱚ ᱛᱟᱦᱮᱱᱟ ᱛᱚ ᱟᱫᱚ ᱚᱱᱟ ᱠᱩᱧ ᱠᱚ ᱠᱷᱚᱡ ᱫᱟᱜ ᱨᱟᱠᱟᱵ ᱠᱟᱛᱮ᱾ ᱚᱱᱟ ᱠᱚ ᱪᱟᱥ ᱦᱩᱭᱩᱜᱼᱟ ᱟᱨ ᱵᱟᱠᱟᱡ ᱫᱚ ᱦᱟᱸᱜ ᱟᱫᱚ ᱡᱟᱦᱟᱸᱭ ᱠᱚᱣᱟᱜ ᱫᱚᱼᱼ ᱜᱟᱹᱰᱭᱟᱹ ᱫᱷᱟᱨᱮ ᱠᱤ ᱞᱟᱹᱴᱩ ᱞᱟᱹᱴᱩ ᱵᱟᱸᱫ ᱫᱷᱟᱨᱮ ᱠᱚᱨᱮ ᱡᱟᱦᱟᱸᱭ ᱠᱚᱣᱟᱜ ᱠᱷᱮᱛ ᱢᱮᱱᱟᱜᱼᱟ᱾ ᱩᱱᱠᱩ ᱫᱚ ᱱᱚᱝᱠᱟᱼᱼ ᱵᱳᱨᱳ ᱦᱩᱲᱩ ᱠᱚᱦᱚᱸ ᱠᱚ ᱪᱟᱥ ᱜᱮᱭᱟ ᱟᱨ ᱵᱟᱝᱠᱷᱟᱸᱡ ᱫᱚ ᱛᱩᱲᱤ ᱠᱚᱼᱼ ᱠᱷᱚᱥᱞᱟ ᱠᱚ ᱟᱹᱞᱩ ᱠᱚ ᱚᱱᱟ ᱠᱚᱠᱚ ᱨᱚᱦᱚᱭ ᱜᱮᱭᱟ᱾ ᱟᱨ ᱟᱞᱮ ᱟᱛᱩ ᱠᱷᱚᱡ ᱮᱠᱴᱩ ᱪᱷᱟᱲᱟ ᱧᱚᱜ ᱨᱮ ᱚᱱᱛᱮ ᱫᱚ ᱢᱟᱱᱮ ᱱᱟᱹᱭ ᱢᱮᱱᱟᱜᱼᱟ ᱢᱤᱫᱴᱟᱝ᱾ ᱥᱤᱞᱟᱵᱚᱛᱤ ᱱᱟᱹᱭ ᱢᱮᱱᱟᱜᱼᱟ ᱟᱫᱚ ᱚᱱᱟ ᱱᱟᱹᱭ ᱫᱷᱟᱨᱮ ᱨᱮᱫᱚ ᱦᱟᱸᱜ ᱟ ᱚᱱᱟ ᱦᱩᱲᱩ ᱠᱚ ᱨᱟᱠᱟᱵ ᱪᱟᱵᱟ ᱠᱟᱛᱮ᱾ ᱠᱟᱛᱮᱫ ᱦᱟᱸᱜ ᱜᱚᱨᱚᱢ ᱜᱚᱨᱚᱢ ᱯᱟᱲᱟᱜ ᱠᱤᱪᱷᱩ ᱫᱤᱱ ᱞᱟᱦᱟ, ᱟᱫᱚ ᱩᱱ ᱥᱚᱢᱚᱭ ᱫᱚ ᱛᱩᱨᱢᱩᱡᱽ ᱠᱚ ᱪᱟᱥᱟ ᱯᱨᱚᱪᱩᱨ ᱛᱚᱨ ᱛᱚᱨᱢᱩᱡᱽ ᱪᱟᱥ ᱦᱩᱭᱩᱜᱼᱟ ᱟᱞᱮᱥᱮᱫ ᱫᱚ᱾
ᱟᱪᱪᱷᱟ ᱟᱹᱰᱤ ᱱᱟᱯᱟᱭ ᱛᱟᱦᱚᱞᱮ᱾
ᱦᱮᱸ ᱟᱨ ᱵᱟᱠᱷᱟᱡ ᱫᱚ ᱱᱚᱝᱠᱟᱜᱮ, ᱮᱢᱱᱤ ᱡᱟᱦᱟᱸ ᱵᱟᱹᱫ ᱵᱟᱹᱭᱦᱟᱹᱲ ᱠᱚᱨᱮᱱᱟᱜ ᱠᱷᱮᱛ ᱠᱚᱨᱮ ᱫᱚ ᱟᱫᱚ ᱵᱟᱭ ᱫᱟᱜ ᱞᱮᱠᱷᱟᱡ ᱫᱚ ᱚᱱᱠᱟ ᱞᱮᱠᱟ ᱪᱟᱥ ᱫᱚ ᱦᱟᱸᱜ ᱵᱟᱝᱼᱼ ᱥᱚᱢᱵᱷᱚᱵᱚᱜᱼᱟ᱾ ᱢᱟᱱᱮ ᱢᱤᱫ ᱢᱟᱱᱮ ᱦᱮᱸ ᱢᱤᱫ ᱥᱤᱡᱤᱱ ᱜᱮ ᱢᱟᱱᱮ ᱱᱤᱭᱟᱹ ᱵᱷᱳᱨ ᱜᱮ᱾
ᱦᱮᱸ
ᱫᱟᱜ ᱠᱚᱫᱚ ᱟᱞᱮᱥᱮᱫ ᱦᱚᱸ ᱟᱹᱰᱤ ᱜᱮ ᱟᱱᱴᱟᱱ ᱜᱮᱭᱟ ᱱᱚᱜ ᱚᱭ ᱫᱷᱚᱨᱚᱱ ᱫᱤᱱ ᱠᱚᱫᱚ ᱜᱟᱹᱰᱭᱟᱹ ᱠᱚᱨᱮ ᱫᱟᱜ ᱠᱚᱦᱟᱸᱜ ᱟᱸᱡᱮᱫᱚᱜᱼᱟ᱾ ᱟᱹᱰᱤ ᱠᱚ ᱡᱟᱦᱟᱸ ᱤᱭᱟᱹ ᱠᱚ ᱛᱟᱦᱮᱱᱟ ᱚᱸᱰᱮ ᱠᱚᱡ ᱠᱚᱞ ᱠᱚ ᱚᱱᱟ ᱠᱚᱨᱮ ᱫᱷᱚᱨᱚᱱ ᱫᱤᱱ ᱫᱚᱼᱼ ᱚᱱᱟ ᱜᱟᱰᱤ ᱡᱩᱫᱤ ᱡᱟᱦᱟᱱᱟᱜ ᱚᱱᱠᱟᱱ ᱡᱩᱫᱤ ᱯᱟᱛᱟ ᱠᱚ ᱦᱩᱭᱩᱜ ᱠᱟᱱᱟ᱾ ᱟᱫᱚ ᱡᱩᱫᱤ ᱫᱟᱜ ᱠᱚ ᱰᱷᱚᱠᱚᱡ ᱟ ᱟᱹᱰᱤ ᱠᱚᱥᱴᱚ ᱢᱟᱱᱮ ᱜᱟᱫᱤ ᱜᱷᱟᱹᱲᱤᱡ ᱰᱷᱚᱠᱚᱡ ᱦᱩᱭᱩᱜᱼᱟ ᱛᱚᱵᱮ ᱫᱟᱜᱼᱼ ᱛᱩᱫᱩᱜ-ᱟ ᱢᱟᱱᱮ ᱜᱟᱫᱤ ᱞᱟᱫᱟᱨ ᱨᱮ ᱫᱟᱜ ᱜᱮ,
ᱦᱮᱸ ᱦᱮᱸ ᱦᱮᱸ ᱦᱮᱸ ᱟᱞᱮ ᱥᱮᱫ ᱦᱚᱸ ᱚᱱᱟ ᱥᱚᱢᱚᱥᱥᱟ ᱫᱚ ᱟᱞᱮ ᱥᱮᱫ ᱦᱚᱸ ᱦᱩᱭᱩᱜ ᱟᱞᱮ ᱥᱮᱡ ᱦᱚᱸ ᱦᱩᱭᱩᱜ ᱜᱮᱭᱟ᱾ ᱟᱞᱮ ᱥᱩ ᱟᱞᱮ ᱚᱲᱟᱜ ᱥᱩᱨ ᱨᱮᱜᱮ ᱠᱚᱞ ᱢᱮᱱᱟᱜᱼᱟ ᱢᱤᱫᱴᱟᱱ ᱟᱨᱠᱤ ᱮᱸ‌ ᱦᱮᱱᱰᱯᱟᱢ ᱠᱚᱞ ᱢᱟᱱᱮ ᱛᱤ ᱛᱮ ᱴᱷᱚᱠᱚᱡ ᱠᱚᱞ ᱚᱱᱟ ᱦᱚᱸ ᱢᱟᱱᱮ ᱜᱚᱨᱚᱢ ᱫᱤᱱ ᱫᱚ ᱢᱟᱱᱮ ᱠᱷᱩᱵ ᱵᱮᱥᱤ ᱠᱷᱟᱱ ᱵᱟᱨ ᱯᱮ ᱠᱚᱭᱲᱟ ᱜᱟᱱ ᱫᱟᱜ ᱩᱰᱩᱠᱚᱜᱼᱟ᱾ ᱚᱱᱟ ᱦᱚᱸ ᱢᱟᱱᱮ ᱦᱤᱸᱡᱤ ᱡᱟᱣᱨᱟ ᱞᱮᱱᱠᱷᱟᱡ ᱟᱹᱰᱤ ᱜᱷᱟᱹᱲᱤᱡ ᱯᱚᱨᱮᱢ ᱪᱟᱞᱟᱣ ᱞᱮᱱᱠᱟᱱ ᱵᱟᱨ ᱯᱮ ᱵᱟᱨ ᱨᱮ ᱫᱟᱜ ᱩᱰᱩᱠᱚᱜᱼᱟ, ᱛᱟᱨᱯᱚᱨ ᱟᱫᱚ ᱪᱟᱵᱟᱭᱮᱱ ᱜᱮ᱾ ᱛᱟᱨᱯᱚᱨᱮ ᱟᱫᱚ ᱫᱟᱜ ᱜᱮ ᱵᱟᱝ ᱩᱰᱩᱠ ᱞᱟᱹᱜᱤᱫᱚᱜᱼᱟ ᱛᱟᱨᱯᱚᱨ ᱟᱵᱟᱨ ᱦᱟᱸᱜ ᱥᱮ ᱳᱭᱮᱴ ᱦᱩᱭᱩᱜᱼᱟ ᱫᱩ ᱛᱤᱱ ᱜᱷᱚᱱᱴᱟ ᱪᱟᱨ ᱜᱷᱚᱱᱴᱟ᱾ ᱛᱟᱨᱯᱚᱨᱮ ᱟᱵᱟᱨ ᱚᱱᱮ ᱚᱱᱠᱟ ᱜᱮ ᱢᱤᱫ ᱵᱟᱨ ᱜᱚᱭᱨᱟ ᱜᱟᱱ ᱫᱟᱜ ᱩᱰᱩᱠ ᱮᱱ ᱜᱮ ᱢᱟᱱᱮ ᱫᱟᱜ ᱫᱚ ᱮᱠᱴᱩ ᱥᱚᱢᱚᱥᱥᱟ ᱫᱚ ᱥᱚᱢᱚᱥᱥᱟ ᱜᱮᱭᱟ᱾ ᱦᱮᱸ ᱢᱟᱱᱮ ᱡᱚᱛᱚ ᱡᱟᱭᱜᱟ ᱫᱚ ᱵᱟᱝ ᱢᱤᱫ ᱵᱟᱨ ᱡᱟᱭᱜᱟ ᱨᱮ ᱟᱨᱠᱤ ᱟᱫᱚ ᱠᱚᱞ ᱫᱚ ᱦᱟᱸᱜ ᱟᱭᱢᱟ ᱜᱮ ᱢᱮᱱᱟᱜᱼᱟ᱾ ᱟᱫᱚ ᱟᱞᱮ ᱚᱲᱟᱜ ᱥᱩᱨ ᱨᱮᱫᱚ ᱚᱱᱮ ᱚᱝᱠᱟ ᱫᱟᱜ ᱫᱚ ᱦᱳᱭᱛᱳ ᱫᱚᱢᱮ ᱞᱟᱛᱟᱨ ᱧᱚᱜ ᱜᱮᱭᱟ ᱛᱟᱦᱞᱮ ᱚᱱᱮ ᱚᱱᱠᱟ ᱦᱤᱸᱡᱤ ᱡᱟᱣᱨᱟᱜᱼᱟ᱾ ᱚᱱᱟ ᱠᱚ ᱤᱱᱟᱹ ᱫᱟᱜ ᱜᱮᱭᱟ ᱛᱟᱨᱯᱚᱨᱮ ᱦᱟᱸᱜ ᱟᱵᱟᱨ ᱚᱝᱠᱟ ᱵᱟᱠᱷᱟ ᱪᱟᱵᱟᱜ ᱜᱮᱭᱟ᱾
ᱦᱮᱸ᱾ ᱨᱚᱲ ᱵᱟᱝ ᱟᱸᱡᱚᱢᱚᱜ ᱠᱟᱱ ᱛᱟᱵᱤᱱᱟ᱾ ᱚ
ᱱᱤᱛᱚᱜ ᱟᱧᱡᱚᱢᱚᱜ ᱠᱟᱱ ᱛᱟᱹᱞᱤᱧᱟ?
ᱦᱮᱸ ᱱᱤᱛᱚᱜ ᱟᱸᱡᱚᱢᱚᱜ ᱠᱟᱱᱟ ᱢᱟᱡᱷᱮ ᱢᱟᱡᱷᱮ ᱮᱠᱴᱩ ᱰᱤᱥᱴᱟᱵ ᱮᱫᱟ ᱱᱮᱴᱣᱟᱨᱠ᱾
ᱨᱤᱢᱤ ᱥᱟᱲᱟᱭ ᱛᱚ ᱱᱮᱴᱳᱣᱟᱨᱠ ᱦᱳᱭᱛᱚ ᱯᱨᱚᱵᱽᱞᱮᱢᱮᱫ ᱛᱟᱞᱤᱧᱟ᱾
ᱦᱮᱸ ᱦᱮᱸ ᱦᱮᱸ ᱜᱚᱴᱟ ᱜᱮ ᱢᱟᱱᱮ ᱱᱚᱣᱟ ᱫᱚ ᱱᱤᱢ ᱱᱚᱪᱟᱯ ᱞᱮᱠᱟ ᱟᱨᱠᱤ ᱟᱲᱜᱳᱣ ᱟᱠᱟᱫᱟ ᱾ ᱥᱤᱧ ᱧᱤᱫᱟᱹ ᱫᱟᱜ ᱮᱜ ᱜᱮᱭᱟ ᱠᱟᱹᱴᱤᱡ ᱠᱟᱹᱴᱤᱡ ᱱᱚᱝᱠᱟ ᱞᱮᱠᱟ ᱫᱚ ᱫᱚᱢᱮ ᱡᱳᱨ ᱫᱚ ᱵᱟᱭ ᱫᱟᱜ ᱮᱫᱟ᱾ ᱛᱤᱦᱤᱧ ᱫᱚ ᱥᱟᱨᱟ ᱫᱤᱱ ᱨᱮ ᱡᱳᱨ ᱫᱚ ᱵᱟᱭ ᱫᱟᱜ ᱟᱠᱟᱫᱟ ᱢᱤᱫ ᱫᱷᱟᱣ ᱦᱚᱸ ᱟᱞᱮ ᱥᱮᱫ ᱫᱚ ᱢᱟᱱᱮ ᱦᱚᱞᱟ ᱜᱮ ᱰᱷᱮᱨ ᱜᱮᱭ ᱫᱟᱜ ᱟᱠᱟᱫᱟ ᱟᱭᱢᱟ ᱜᱮ ᱟᱨ ᱵᱟᱠᱟᱡ ᱛᱤᱦᱤᱧ ᱫᱚ ᱥᱮᱛᱟᱜ ᱠᱷᱚᱱ ᱨᱤᱢᱤᱞ ᱢᱮᱱᱟᱜᱼᱟ ᱠᱟᱹᱴᱤᱡ ᱠᱟᱹᱴᱤᱡ ᱮ ᱫᱟᱜ ᱮᱫᱟ᱾ ᱟᱵᱟᱨᱮ ᱛᱷᱟᱢᱟᱣ ᱮᱫᱟ ᱟᱵᱟᱨ ᱚᱱᱮ ᱚᱱᱠᱟᱜᱮ ᱜᱷᱳᱨ ᱜᱷᱳᱨ ᱫᱟ ᱨᱤᱢᱤᱞ ᱦᱮᱸ᱾
ᱦᱳᱸᱭ ᱫᱟᱜ ᱫᱚᱜ ᱫᱟᱜ ᱮᱫᱟ ᱠᱟᱹᱴᱤᱡ ᱠᱟᱹᱴᱤᱡ ᱚᱱᱟ ᱦᱚᱲ ᱞᱚᱦᱚᱫᱚᱜ ᱞᱮᱠᱟ᱾
ᱦᱮᱸ ᱟᱪᱪᱷᱟ ᱟᱪᱪᱷᱟ᱾ ᱦᱮᱸ ᱫᱤᱭᱮᱜ
ᱡᱩ ᱵᱟᱢ
ᱦᱮᱸ
ᱦᱳᱭ ᱞᱟᱹᱭ ᱵᱮᱱ ᱪᱮᱫ ᱵᱮᱱ ᱞᱟᱹᱭᱮᱫ ᱛᱟᱦᱮᱫ?
ᱭᱮ ᱛᱟᱦᱞᱮ ᱱᱚᱝᱠᱟ ᱵᱚᱨᱥᱟ ᱨᱮ ᱡᱚᱠᱷᱚᱱ ᱟᱭᱢᱟᱭ ᱫᱟᱜᱟ ᱛᱚᱠᱷᱚᱱ ᱫᱚ ᱦᱟᱹᱠᱩ ᱠᱚ ᱪᱮᱫ ᱞᱮᱠᱟ ᱠᱚ ᱩᱰᱩᱠᱚᱜᱼᱟ ᱟᱯᱮᱥᱮᱫ?
ᱦᱮᱸ ᱦᱟᱹᱠᱩ ᱠᱩ ᱥᱟᱵ ᱠᱚᱣᱟ ᱦᱟᱹᱠᱩ ᱠᱚ ᱛᱟᱯᱫᱟ ᱟᱹᱭ ᱡᱮ ᱱᱟᱦᱮᱞ ᱠᱚ ᱥᱤ ᱟ ᱟᱨᱟᱢᱵᱚ ᱞᱮᱠᱟᱱ ᱠᱚ ᱤᱭᱟᱹ ᱠᱚ ᱢᱟᱱᱮ ᱯᱨᱚᱛᱷᱚᱢ ᱫᱟᱜ ᱨᱮ ᱜᱚᱝᱜᱷᱟ ᱠᱚ ᱫᱚᱢᱮ ᱠᱚ ᱩᱰᱩᱜᱚᱜ ᱜᱮᱭᱟ ᱥᱮ᱾ ᱯᱨᱚᱛᱷᱚᱢ ᱡᱚᱠᱷᱚᱱᱮ ᱫᱟᱜ ᱠᱮᱫᱟᱭ ᱚᱱᱟ ᱥᱤᱨᱚᱢ ᱫᱟᱹ ᱫᱤ ᱫᱚ ᱫᱚᱢᱮ ᱢᱮᱱᱟᱜᱼᱟ᱾ ᱚᱸᱰᱮ ᱜᱟᱹᱰᱤ ᱜᱚᱝᱜᱷᱟ ᱠᱚ ᱦᱟᱞᱟᱝ ᱜᱮᱫ ᱠᱚᱣᱟ ᱠᱚ᱾ ᱟᱹᱞᱤᱧ ᱢᱟ ᱪᱟᱞᱟᱣ ᱦᱚᱸ ᱵᱟᱹᱞᱤᱧ ᱪᱟᱞᱟᱣ ᱵᱟᱲᱟᱣ ᱠᱟᱱᱟ᱾ ᱚᱠᱟ ᱴᱷᱮᱸᱜ ᱠᱚ ᱧᱟᱢᱚᱜᱼᱟ ᱩᱠᱩ ᱠᱷᱮᱛ ᱠᱚᱨᱮᱱ ᱫᱚᱞᱤᱧ ᱧᱟᱢ ᱵᱟᱲᱟ᱾
ᱚ ᱱᱤᱛᱚᱜ ᱛᱟᱦᱞᱮ ᱚ᱾ ᱛᱟᱦᱞᱮ ᱠᱷᱟᱱ ᱫᱚ ᱜᱚᱸᱜᱷᱟ ᱠᱚᱫᱚ ᱢᱮᱱᱟᱜ ᱠᱚᱜᱮᱭᱟ ᱱᱮᱛᱟᱨ ᱦᱚᱸ ᱟᱯᱮ ᱥᱮᱫ ᱫᱚ ᱟᱞᱮ ᱥᱮᱫ ᱢᱟ ᱜᱚᱸᱜᱷᱟ ᱫᱚ ᱯᱟᱸᱡᱟ ᱛᱮᱜᱮ ᱵᱟᱠᱚ ᱠᱚ ᱧᱟᱢᱚᱜᱼᱟ᱾ ᱨᱚᱠᱚᱡ ᱫᱚ ᱢᱮᱱᱟᱜ ᱠᱚᱣᱟ ᱵᱚᱨᱚᱝ ᱜᱟᱹᱰᱭᱟᱹ ᱠᱚ ᱢᱮᱱᱟᱜᱼᱟ ᱵᱟᱸᱫᱷ ᱠᱚ ᱢᱮᱱᱟᱜᱼᱟ ᱚᱱᱟ ᱠᱚᱨᱮᱫ ᱫᱚ ᱨᱚᱠᱚᱡ ᱫᱚ ᱫᱚᱢᱮ ᱢᱮᱱᱟᱜ ᱠᱚᱣᱟ ᱢᱮᱱᱠᱷᱟᱱ ᱜᱚᱸᱜᱟ ᱫᱚ ᱦᱟᱸᱜ ᱞᱟᱦᱟ ᱛᱮ ᱫᱚ ᱫᱟᱜ ᱞᱮᱠᱷᱟᱱ ᱜᱮᱭ ᱠᱷᱮᱛ ᱥᱮᱫ ᱪᱟᱞᱟᱣ ᱞᱮᱱᱠᱷᱟᱡ ᱜᱮ ᱫᱚᱢᱮ ᱦᱟᱸᱜ ᱜᱚᱸᱜᱷᱟ ᱠᱚ ᱧᱟᱢᱚᱜ ᱠᱟᱱ ᱛᱟᱦᱮᱸᱫ ᱪᱟᱯᱮ ᱠᱚᱜ ᱠᱟᱱ ᱛᱟᱦᱮᱸᱫ ᱠᱚ ᱦᱟᱞᱟᱝ ᱞᱮᱠᱚ ᱠᱷᱟᱡ ᱜᱮ, ᱱᱮᱛᱟᱨ ᱫᱚ ᱜᱚᱸᱜᱷᱟ ᱜᱮ ᱵᱟᱝ ᱠᱚ ᱧᱟᱢᱚᱜᱼᱟ ᱟᱞᱮ ᱥᱮᱫ ᱫᱚ᱾
ᱟᱪᱪᱷᱟ ᱟᱨ ᱠᱟᱴᱠᱚᱢ ᱢᱮᱱᱟᱜ ᱟᱯᱮ ᱥᱮᱜ?
ᱦᱮᱸᱻ᱾ ᱠᱟᱴᱠᱚᱢ ᱫᱚ ᱢᱮᱱᱟᱜ ᱠᱚ ᱜᱮᱭᱟ ᱦᱟᱸᱜ ᱠᱟᱴᱠᱚᱢ ᱫᱚ, ᱠᱟᱴᱠᱚᱢ ᱫᱚ ᱚᱝᱠᱟ ᱞᱮᱠᱟ ᱫᱚᱢᱮ ᱮᱠᱴᱟ ᱫᱚ ᱵᱟᱠᱚ ᱪᱟᱵᱟᱣ ᱠᱟᱱᱟ᱾ ᱛᱟᱹᱣ ᱨᱮᱦᱚᱸ ᱢᱟᱱᱮ ᱞᱟᱦᱟ ᱛᱮᱫᱚ ᱡᱟᱦᱟᱸ ᱞᱮᱠᱟ ᱫᱚᱢᱮ ᱠᱚ ᱛᱟᱦᱮᱸ ᱠᱟᱱᱟ᱾ ᱚᱝᱠᱟ ᱦᱤᱥᱟᱹᱵ ᱛᱮᱫᱚ ᱵᱟᱹᱱᱩᱜ ᱠᱚᱣᱟ, ᱱᱮᱛᱟᱨ ᱫᱚ ᱫᱚᱢᱮ ᱵᱚᱱ ᱪᱟᱥ ᱤᱭᱟᱹᱭᱮᱫᱟ ᱛᱚ ᱢᱟᱱᱮ ᱠᱷᱟᱫᱽ ᱠᱚ ᱥᱟᱨ ᱠᱚ ᱫᱚᱢᱮ ᱵᱚᱱ ᱮᱢᱟᱜ ᱠᱟᱱᱟ ᱚᱱᱟ ᱦᱚᱛᱮᱡ ᱛᱮ ᱦᱚᱭᱛᱚ ᱩᱨᱵᱚᱨᱚᱛᱟ ᱵᱟᱝ ᱵᱟᱹᱲᱛᱤᱜ ᱠᱟᱱᱟ ᱥᱮ ᱦᱟᱥᱟ ᱨᱮᱱᱟᱜ ᱛᱟᱦᱞᱮ ᱟᱠᱚ ᱡᱚᱢᱟᱜ ᱠᱚᱦᱚᱸ ᱵᱟᱠᱚ ᱧᱟᱢ ᱮᱫᱟ ᱚᱱᱟᱛᱮ ᱦᱚᱭᱛᱚ ᱟᱫᱚ ᱵᱟᱠᱚ ᱡᱟᱹᱥᱛᱤᱜ ᱠᱟᱱᱟ᱾ ᱠᱚᱢ ᱪᱟᱞᱟᱜ ᱠᱟᱱᱟ ᱠᱚ ᱫᱤᱱ ᱫᱤᱱ ᱛᱮ᱾
ᱦᱳᱸᱭ ᱞᱟᱦᱟ ᱛᱮᱫᱚ ᱟᱹᱰᱤ ᱡᱟᱹᱥᱛᱤ ᱠᱚ ᱧᱟᱢᱚᱜ ᱠᱟᱱ ᱛᱟᱦᱮᱱᱟ ᱢᱤᱫᱴᱮᱱ ᱠᱷᱮᱛ ᱨᱮᱜᱮ ᱫᱚᱢᱮ ᱜᱟᱱ, ᱱᱮᱛᱟᱨ ᱫᱚ ᱚᱱᱠᱟ ᱫᱚ ᱢᱟᱱᱮ ᱧᱟᱢᱚᱜ ᱠᱟᱱᱟ ᱠᱚ ᱠᱚᱢ ᱫᱷᱟᱨᱟ ᱠᱚ ᱧᱟᱢᱚᱜ ᱠᱟᱱᱟ᱾
ᱦᱮᱸ ᱦᱮᱸ᱾
ᱠᱟᱴᱠᱚᱢ ᱵᱮᱱ ᱡᱚᱢ ᱠᱚ ᱛᱟᱦᱮᱱ ᱜᱮᱭᱟ ᱥᱮ ᱵᱟᱵᱮᱱ ᱡᱚᱢ ᱠᱚᱣᱟ?
ᱠᱟᱴᱠᱚᱢ ᱦᱮᱸ ᱦᱮᱸ ᱡᱚᱢ ᱫᱚ ᱡᱚᱢ ᱜᱮ ᱟᱫᱚ ᱞᱟᱦᱟ ᱢᱟᱱᱮ ᱟᱭᱢᱟ ᱫᱤᱱ ᱞᱟᱦᱟ ᱜᱮ ᱢᱟᱱᱮ ᱞᱟᱦᱟ ᱥᱤᱡᱤᱱ ᱜᱮ ᱡᱚᱢ ᱦᱩᱭ ᱞᱮᱱᱟ, ᱞᱟᱦᱟᱴᱟᱜ ᱵᱚᱨᱥᱟ ᱨᱮ ᱚᱱᱟ ᱦᱚᱸ ᱨᱤᱫ ᱠᱟᱛᱮᱜ ᱟᱨ ᱨᱟᱥᱮ ᱦᱚᱸ ᱜᱟᱱᱚᱜ ᱜᱮᱭᱟ, ᱠᱟᱴᱠᱚᱢ ᱫᱚ ᱨᱟᱥᱮ ᱦᱚᱸᱠᱚ ᱥᱤᱵᱤᱞ ᱫᱚᱠᱚ ᱥᱤᱵᱤᱞ ᱜᱮᱭᱟ᱾ ᱢᱮᱱᱠᱷᱟᱱ ᱟᱫᱚ ᱮᱸ ᱨᱤᱫ ᱜᱮ ᱵᱮᱥᱤ ᱠᱩᱥᱤᱭᱟᱜ ᱦᱩᱭᱩᱜ-ᱟ ᱟᱨ ᱨᱤᱫ ᱛᱮᱜᱮ ᱦᱟᱸᱜ ᱵᱮᱥ ᱧᱚᱜ ᱵᱩᱡᱚᱜ-ᱟ᱾ ᱵᱮᱨᱮᱞ ᱢᱟᱹᱨᱤᱪ ᱠᱚ ᱟᱛᱮᱫ᱾
ᱦᱳᱭ᱾
ᱟᱨ, ᱟᱨ ᱛᱟᱦᱞᱮ ᱦᱟᱹᱠᱩ ᱠᱚᱫᱚ ᱪᱮᱫ ᱞᱮᱠᱟ ᱠᱚ ᱳᱸᱰᱳᱠᱟᱜ-ᱟ ᱞᱟᱹᱴᱩ ᱦᱟᱹᱠᱩ ᱠᱚ ᱚᱝᱠᱟ?
ᱦᱟᱹᱠᱩ ᱫᱚ ᱚᱱᱠᱟ ᱵᱟᱝ ᱠᱚ ᱠᱚ ᱪᱤᱞᱤ ᱠᱚ ᱢᱮᱛᱟ ᱠᱚᱣᱟ ᱚᱠᱟ ᱯᱩᱴᱷᱤ ᱠᱷᱚᱱ ᱠᱟᱹᱴᱤᱡ ᱠᱚ ᱰᱟᱹᱲᱠᱟᱹ ᱦᱟᱹᱠᱩ ᱞᱮ ᱢᱮᱛᱟ ᱠᱚᱣᱟ ᱟᱞᱮ ᱥᱮᱜ ᱫᱚ᱾ ᱟᱯᱮ ᱥᱮᱜ ᱪᱮᱫ ᱠᱚ ᱢᱮᱛᱟ ᱠᱚᱣᱟ ᱦᱚᱭᱛᱚ ᱵᱟᱹᱞᱤᱧ ᱵᱟᱲᱟᱭᱟ, ᱩᱱᱠᱩ ᱩᱱᱠᱩ ᱫᱚ ᱞᱟᱫ ᱫᱚᱢᱮᱞᱤᱧ ᱠᱩᱥᱤᱭᱟᱠᱚᱣᱟ ᱵᱮᱨᱮᱞ ᱢᱟᱨᱤᱪ ᱛᱮ ᱩᱱ ᱟᱹᱰᱤ ᱢᱚᱡᱽ ᱤᱧ ᱠᱩᱥᱤᱭ ᱟᱠᱚᱣᱟ᱾
ᱟᱪᱪᱷᱟ ᱟᱪᱪᱷᱟ᱾
ᱚᱱᱟ ᱠᱟᱴᱠᱚᱢ ᱫᱚ ᱠᱟᱹᱴᱤᱡ ᱠᱟᱱ ᱠᱟᱹᱴᱤᱡ ᱠᱟᱹᱴᱤᱡ ᱠᱟᱴᱠᱚᱢ ᱜᱮ ᱫᱚᱢᱮᱞᱤᱧ ᱠᱩᱥᱤᱭᱟᱠᱚᱣᱟ ᱩᱱᱠᱩ ᱞᱟᱹᱴᱩ ᱧᱚᱜ ᱫᱚ ᱩᱱᱠᱩ ᱫᱚ ᱨᱤᱜ ᱠᱟᱛᱮ ᱜᱮ ᱵᱷᱟᱜᱤ ᱞᱤᱧ ᱵᱩᱡᱷᱟᱹᱣᱟ, ᱟᱨ ᱩᱱᱠᱩ ᱠᱟᱹᱴᱤᱡ ᱠᱟᱹᱴᱤᱡ ᱠᱚᱫᱚ ᱩᱱᱠᱩ ᱫᱚ ᱡᱟᱦᱟᱸᱱᱟᱜ ᱴᱚᱠ ᱢᱮᱥᱟᱞ ᱠᱟᱛᱮᱫ ᱟᱹᱰᱤ ᱢᱚᱸᱡᱽ ᱠᱚ ᱥᱤᱵᱤᱞᱟ᱾
ᱦᱮᱸ ᱦᱮᱸ ᱦᱮᱸ᱾ ᱟᱨ ᱤᱭᱟᱹ ᱫᱚ ᱢᱟᱱᱮ ᱟᱞᱮ ᱫᱚ ᱡᱮᱦᱮᱛᱩ ᱮᱠᱴᱩ ᱱᱟᱹᱭ ᱫᱷᱟᱨᱮ ᱨᱮᱞᱮ ᱯᱟᱲᱟᱜ ᱠᱟᱱᱟ, ᱢᱟᱱᱮ ᱱᱟᱹᱭ ᱵᱳᱞᱛᱮ ᱚᱱᱟ ᱮᱸ ᱚᱱᱟ ᱡᱟᱦᱟᱸ ᱥᱤᱞᱟᱵᱚᱛᱤ ᱞᱤᱧ ᱞᱟᱹᱭ ᱠᱮᱫᱟ ᱥᱤᱞᱟᱹᱭ ᱟᱨᱠᱤ ᱡᱟᱦᱟᱸ ᱥᱤᱞᱟᱵᱚᱛᱤ ᱞᱟᱹᱭ ᱱᱟᱹᱭ ᱞᱤᱧ ᱞᱟᱹᱭ ᱠᱮᱫᱟ ᱚᱱᱟ ᱫᱚ ᱟᱞᱮ ᱥᱮᱫ ᱠᱷᱚᱱ ᱜᱮ ᱮᱦᱚᱵ ᱠᱟᱱᱟ ᱛᱚ, ᱚᱱᱟ ᱦᱚᱛᱮᱡ ᱛᱮ ᱫᱚᱢᱮ ᱫᱚ ᱵᱟᱝ ᱞᱟᱹᱴᱩᱣᱟ ᱚᱱᱠᱟ ᱜᱟᱰᱟ ᱜᱮᱵᱮᱱ ᱢᱮᱱ ᱫᱟᱲᱮᱭᱟᱜ-ᱟ ᱞᱟᱹᱴᱩ ᱧᱚᱜ ᱜᱟᱰᱟ ᱟᱨᱠᱤ᱾ ᱠᱤ ᱚᱱᱠᱟ ᱟᱹᱛᱩ ᱪᱟᱞᱟᱣ ᱠᱟᱱᱟ ᱚᱸᱰᱮ ᱠᱷᱚᱱ ᱜᱮ ᱚᱱ ᱟᱞᱮ ᱥᱮᱫ ᱧᱚᱜ ᱠᱷᱚᱱᱜᱮ ᱥᱤᱥᱴᱤᱭ ᱠᱟᱱᱟ ᱢᱟᱱᱮ ᱮᱦᱚᱵ ᱠᱟᱱᱟ ᱛᱚ ᱚᱸᱰᱮ ᱠᱷᱚᱡ ᱜᱮ ᱡᱚᱱᱢᱚ, ᱚᱱᱟ ᱦᱚᱛᱮᱡ ᱛᱮ ᱟᱫᱚ ᱚᱱᱟ ᱱᱟᱹᱭ ᱨᱮᱱ ᱤᱭᱟᱹ ᱠᱚ ᱮ ᱨᱟᱠᱟᱵ ᱟᱠᱚ᱾ ᱡᱚᱠᱷᱚᱱ ᱮ ᱫᱟᱜᱟ ᱯᱚᱪᱩᱨ ᱛᱟᱦᱞᱮ ᱱᱟᱹᱭ ᱨᱮᱫᱚ ᱯᱚᱪᱩᱨ ᱦᱟᱹᱠᱩ ᱢᱮᱱᱟᱜ ᱠᱚᱣᱟ, ᱩᱱᱠᱩ ᱦᱟᱹᱠᱩ ᱟᱫᱚ ᱡᱚᱛᱚ ᱦᱟᱸᱜ ᱠᱚ ᱨᱟᱠᱟᱵ ᱦᱤᱡᱩᱜ-ᱟ᱾ ᱟᱫᱚ ᱡᱚᱠᱷᱚᱱ ᱠᱚ ᱨᱟᱠᱟᱵ ᱦᱤᱡᱩᱜ-ᱟ ᱟᱫᱚ ᱜᱚᱴᱟ ᱦᱟᱸᱜ ᱠᱷᱮᱛ ᱠᱚᱨᱮᱫ ᱜᱚᱴᱟ ᱯᱚᱪᱩᱨ ᱡᱚᱠᱷᱚᱱ ᱮ ᱫᱟᱜᱟ ᱠᱷᱮᱛ ᱠᱚᱨᱮ ᱫᱟᱜ ᱛᱚᱸᱵᱟ ᱠᱚᱜ-ᱟ ᱟᱫᱚ ᱚᱱᱟ ᱠᱚᱨᱮᱫ ᱜᱚᱴᱟ ᱟᱫᱚ ᱦᱟᱱᱛᱮ ᱱᱟᱛᱮ ᱠᱚ ᱫᱟᱹᱲ ᱵᱟᱲᱟᱭᱟ ᱟᱫᱚ ᱛᱚᱠᱷᱚᱱ ᱫᱚ ᱢᱩᱪᱩ ᱛᱮ ᱥᱟᱵ ᱦᱳᱭᱳᱜ-ᱟ᱾
ᱟᱸᱪᱪᱷᱟ᱾
ᱦᱮᱸ᱾
ᱛᱟᱦᱞᱮ ᱟᱭᱢᱟ ᱨᱚᱠᱚᱢ ᱦᱟᱠᱳ ᱠᱚᱯᱮ ᱡᱚᱢ ᱠᱚᱣᱟ ᱛᱚ ᱛᱟᱦᱞᱮ ᱟᱯᱮ ᱫᱚ?
ᱦᱮᱸ ᱡᱚᱛᱚ ᱨᱚᱠᱚᱢ ᱦᱟᱹᱠᱩ ᱠᱚ ᱧᱟᱢᱚᱜ ᱜᱮᱭᱟ᱾ ᱡᱚᱛᱚ ᱨᱚᱠᱚᱢ ᱦᱟᱹᱠᱩ ᱯᱚᱪᱩᱨ ᱦᱟᱹᱠᱩ ᱟᱞᱮ ᱥᱮᱫ ᱫᱚ᱾ ᱢᱟᱱᱮ ᱯᱚᱛᱛᱮᱠ ᱵᱚᱪᱷᱚᱨ ᱜᱮ ᱚᱱᱟ ᱫᱚ᱾ ᱢᱟᱱᱮ ᱦᱚᱸᱜ-ᱚᱭ ᱦᱟᱸᱜ ᱵᱷᱟᱫᱚᱨ ᱪᱟᱵᱟ ᱞᱮᱱᱠᱟᱷᱡ ᱡᱚᱠᱷᱚᱱ ᱜᱮ ᱦᱟᱸᱜ ᱫᱟᱥᱟᱭ ᱮᱦᱚᱵᱚᱜ-ᱟ ᱛᱚᱠᱷᱚᱱ ᱫᱚ ᱟᱫᱚ ᱦᱟᱹᱠᱩ ᱢᱟᱱᱮ ᱱᱚᱝᱠᱟ ᱧᱤᱫᱟᱹ ᱵᱮᱲᱟ ᱢᱟᱱᱮ ᱦᱩᱲᱩ ᱨᱚᱦᱚᱭ ᱯᱚᱨᱮ ᱡᱚᱠᱷᱚᱱ ᱦᱟᱸᱜ ᱚᱱᱮ ᱦᱮᱲᱦᱮᱫ ᱥᱚᱢᱚᱭ ᱠᱚ ᱦᱩᱭᱩᱜ-ᱟ, ᱚᱱᱮ ᱚᱝᱠᱟ ᱡᱚᱠᱷᱚᱱ ᱦᱩᱲᱩ ᱜᱟᱹᱪᱷᱤ ᱠᱚ ᱦᱟᱨᱟᱜ-ᱟ᱾ ᱛᱚ ᱤᱱᱟᱹ ᱤᱱᱟᱹ ᱥᱩᱢᱟᱭ ᱫᱚ ᱦᱟᱸᱜ ᱢᱟᱱᱮ ᱢᱤᱫ ᱵᱟᱨ ᱫᱤᱱ ᱡᱚᱠᱷᱚᱱ ᱜᱮ ᱦᱟᱸᱜ ᱮ ᱫᱟᱜᱟ ᱥᱮ ᱟᱫᱚ ᱧᱤᱫᱟᱹ ᱵᱮᱲᱟ ᱟᱫᱚ ᱟᱵᱮᱱ ᱫᱚ ᱨᱟᱥᱛᱟ ᱨᱟᱥᱛᱟ ᱛᱮ ᱴᱚᱪ ᱟᱛᱮᱫ ᱵᱮᱱ ᱩᱰᱩᱜ ᱞᱮᱱᱠᱷᱟᱱ ᱜᱮ ᱪᱚᱸᱲᱜᱚᱡ ᱦᱟᱹᱠᱩ ᱫᱚ ᱯᱚᱪᱩᱨ ᱟᱫᱚ ᱦᱟᱞᱟᱝ ᱫᱟᱲᱮᱭᱟᱠᱚ ᱠᱷᱟᱡ ᱜᱮ᱾
ᱟᱪᱪᱷᱟ᱾ ᱫᱚᱢᱮ ᱯᱮ ᱡᱚᱢ
ᱦᱮᱸ ᱢᱟᱱᱮ ᱵᱚᱨᱥᱟ ᱨᱮᱫᱚ ᱦᱟᱹᱠᱩ ᱡᱚᱢ ᱫᱚ ᱦᱮᱸ ᱦᱮᱸ ᱵᱚᱨᱥᱟ ᱨᱮᱫᱚ ᱦᱟᱹᱠᱩ ᱫᱚ ᱵᱟᱞᱮ ᱚᱵᱷᱵᱚᱜ ᱵᱟᱞᱮ ᱚᱵᱷᱵᱚᱜ-ᱟ ᱢᱟᱱᱮ᱾ ᱮᱢᱚᱱ ᱦᱟᱹᱛᱩ ᱢᱟᱱᱮ᱾ ᱟᱫᱚ ᱡᱷᱟᱹᱞᱤ ᱠᱚᱦᱚᱸ ᱚᱰᱟᱣ ᱦᱩᱭ ᱞᱮᱱᱠᱷᱟᱡ ᱟᱫᱚ ᱡᱟᱹᱥᱛᱤ ᱡᱚᱠᱷᱚᱱ ᱦᱟᱹᱠᱩ ᱠᱚ ᱡᱷᱟᱹᱞᱤᱜ-ᱟ ᱛᱚᱠᱷᱚᱡ ᱫᱚ ᱟᱫᱚ ᱩᱱᱟᱹᱜ ᱦᱟᱹᱠᱩ ᱫᱚᱢ ᱪᱮᱠᱟ ᱠᱚᱣᱟ? ᱯᱮᱲᱟ ᱠᱚᱜᱮ ᱯᱷᱳᱱ ᱦᱩᱭᱱᱟ ᱟᱨ ᱵᱟᱠᱷᱟᱡ ᱵᱟᱝᱠᱚ ᱦᱮᱡ ᱞᱮᱱᱠᱷᱟᱱ ᱟᱫᱚ ᱟᱹᱠᱷᱨᱤᱧ ᱤᱫᱤ ᱠᱚ ᱦᱩᱭᱩᱜ-ᱟ ᱚᱱᱮ ᱚᱝᱠᱟ᱾
ᱦᱳᱭ᱾ ᱡᱟᱦᱟᱸ ᱛᱤᱱᱟᱹᱜ ᱚᱲᱟᱜ ᱨᱮ ᱠᱟᱹᱣᱰᱤ ᱠᱚ ᱦᱤᱡᱩᱜ-ᱟ᱾
ᱦᱮᱸ ᱦᱮᱸ᱾ ᱦᱮᱸ᱾ ᱫᱤᱭᱮ ᱛᱟᱦᱞᱮ ᱡᱚᱢ ᱵᱟᱲᱟ ᱦᱩᱭ ᱠᱟᱱᱟ?
ᱦᱮᱸ ᱡᱚᱢ ᱵᱟᱲᱟ ᱠᱚᱫᱚ ᱮᱱᱟ ᱨᱮ᱾ ᱱᱤᱛᱳᱜ ᱫᱚ ᱵᱟᱝ ᱦᱩᱭ ᱠᱟᱱᱟ ᱡᱚᱢ ᱠᱚᱫᱚ᱾
ᱟᱪᱪᱷᱟ ᱟᱪᱪᱷᱟ᱾
ᱥᱟᱨᱟᱫᱤᱱ ᱫᱟᱜ ᱮᱫᱟ ᱫᱚ ᱠᱟᱹᱴᱤᱡ ᱠᱟᱹᱴᱤᱡ ᱫᱚ ᱵᱷᱟᱜᱤ ᱵᱟᱝ ᱵᱩᱡᱩᱜ ᱠᱟᱱᱟ, ᱨᱟᱪᱟ ᱠᱚ ᱞᱚᱥᱚᱫᱚᱜ ᱠᱟᱱᱟ᱾
ᱦᱮᱸ ᱚᱱᱮ ᱚᱱᱟ ᱜᱮᱛᱚ ᱚᱝᱠᱟ ᱜᱮ, ᱟᱨ ᱚᱱᱮ ᱚᱝᱠᱟ ᱫᱟᱜ ᱫᱟᱜ ᱛᱮᱜᱮ ᱦᱟᱸᱜ ᱨᱟᱪᱟ ᱠᱚᱫᱚ ᱡᱟ